ᱦᱮᱞᱳ, ᱦᱮ
ᱦᱮᱸ ᱜᱚᱝᱠᱮ ᱡᱚᱦᱟᱨ ᱜᱮ।
ᱦᱮᱸ ᱡᱚᱦᱟᱨ ᱜᱮ।
ᱟᱨ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ।
ᱦᱩᱸ, ᱟᱨ ᱡᱚᱢ ᱵᱟᱲᱟ ᱠᱚ ᱦᱩᱭ ᱮᱱᱟ ᱥᱮ ᱟᱣᱨᱤ?
ᱦᱮᱸ ᱡᱚᱢ ᱵᱟᱲᱟ ᱦᱩᱭ ᱠᱟᱱᱟ ᱱᱤᱛᱚᱜ ᱜᱮ।
ᱜᱚᱝᱠᱮ ᱪᱮᱜ ᱱᱤᱭᱮ ᱞᱟᱝ ᱜᱚᱞᱯᱷᱚᱭᱟ ᱠᱟᱹᱴᱤᱡ ᱵᱮᱱ ᱞᱟᱹᱭ ᱞᱮᱠᱷᱟᱡ ᱱᱟᱯᱟᱭ ᱠᱚᱜ ᱠᱮᱭᱟ?
ᱪᱮᱜ ᱱᱤᱭᱮ ᱞᱟᱝ ᱨᱚᱯᱚᱬᱟ ᱱᱤᱭᱟᱹ ᱥᱚᱢᱚᱭ ᱢᱟ ᱱᱟᱦᱟᱜ ᱟᱵᱚᱣᱟᱜ ᱡᱩᱱ ᱛᱤᱨᱤᱥᱮ ᱡᱩᱱ ᱦᱩᱞ ᱢᱟᱦᱟ ᱱᱟᱜ ᱥᱮᱴᱮᱨᱚᱜ ᱠᱟᱱᱟ ᱛᱚ। ᱢᱟᱲᱟᱝ ᱥᱮᱫ ᱨᱮᱫᱚ, ᱚᱱᱟ ᱠᱚ ᱵᱟᱵᱚᱫ ᱛᱮᱜᱮᱞᱟᱝ ᱨᱚᱯᱚᱲ ᱞᱮᱱᱠᱷᱟᱱ ᱱᱟᱯᱟᱭ ᱠᱚᱜᱼᱟ।
ᱚᱸ, ᱚᱱᱟ ᱦᱚᱸ ᱱᱟᱯᱟᱭ ᱠᱟᱱ ᱜᱮᱭᱟ।
ᱦᱮᱸ
ᱛᱟᱦᱚᱞᱮ ᱜᱚᱝᱠᱮ ᱟᱯᱮᱥᱮᱫ ᱫᱚ ᱚᱠᱟᱞᱮᱠᱟ ᱦᱩᱞ ᱢᱟᱦᱟ ᱦᱩᱭᱩᱜ ᱛᱮ ᱠᱟᱹᱴᱤᱡ ᱵᱮᱱ ᱞᱟᱹᱭ ᱞᱮᱠᱷᱟᱡ?
ᱟᱞᱮ ᱥᱮᱱ-ᱵᱟ
ᱦᱚᱭ।
ᱟ ᱟᱞᱮᱥᱮᱱ ᱫᱚ ᱦᱩᱭ ᱫᱚ ᱱᱟᱦᱟᱜ ᱱᱟᱯᱟᱭ ᱜᱮ ᱦᱩᱭᱩᱜᱼᱟ ᱾
ᱟᱜ
ᱟᱨ ᱚᱝᱠᱟ ᱯᱨᱳᱜᱨᱟᱢ ᱠᱚᱫᱚ ᱦᱟᱜ ᱵᱟᱞᱮ ᱠᱚᱨᱟᱣ ᱜᱮᱭᱟ ᱱᱟᱜ ᱟᱞᱮ ᱾
ᱚ
ᱢᱟᱱᱮ ᱱᱚᱝᱠᱟ ᱢᱟᱱᱮ ᱥᱤᱫᱩ ᱠᱟᱹᱱᱩᱣᱟᱜ ᱢᱩᱨᱛᱤ ᱨᱮᱱᱟᱜ ᱵᱟᱦᱟ ᱢᱟᱞᱟ ᱟᱨᱟᱣ ᱠᱟᱛᱮ ᱡᱟᱸᱦᱟ ᱾ ᱟᱸ ᱡᱟᱦᱟᱸᱭ ᱢᱟᱱᱟᱱ ᱦᱚᱲ ᱠᱚ ᱛᱚ ᱢᱮᱱᱟᱜ ᱠᱚᱣᱟ ᱛᱚ ᱜᱚᱢᱠᱮ ᱠᱚ ᱢᱟᱱᱟᱱ ᱜᱚᱢᱠᱮ ᱠᱚ ᱱᱟᱜ ᱟᱨᱦᱚᱸ᱾
ᱦᱳᱭ
ᱟᱫᱚ ᱡᱟᱜᱮ ᱩᱱᱠᱩ ᱛᱤᱱᱴᱩᱠᱩ ᱢᱟᱱᱟᱱ ᱢᱟᱱᱮ ᱫᱟᱢᱟᱱ ᱫᱟᱢᱟᱱ ᱠᱟᱛᱷᱟ ᱠᱚ ᱨᱚᱲᱟ ᱠᱚ ᱡᱮ ᱛᱤᱨᱤᱥᱮ ᱡᱩᱱ ᱦᱩᱞ ᱢᱟᱦᱟ ᱟᱫᱚ ᱡᱟᱜᱮ ᱩᱱᱠᱩ ᱛᱤᱱᱴᱩᱠᱩ ᱢᱟᱱᱟᱱ ᱢᱟᱱᱮ ᱫᱟᱢᱟᱱ ᱫᱟᱢᱟᱱ ᱠᱟᱛᱷᱟ ᱟᱫᱚ ᱡᱟᱜᱮ ᱩᱱᱠᱩ ᱛᱤᱱᱴᱩᱠᱩ ᱢᱟᱱᱟᱱ ᱢᱟᱱᱮ ᱫᱟᱢᱟᱱ ᱫᱟᱢᱟᱱ ᱠᱟᱛᱷᱟ ᱾ ᱪᱮᱫᱟᱜ ᱵᱚᱱ ᱢᱟᱱᱟᱣ-ᱟ ᱚᱱᱟ ᱠᱚ ᱱᱤᱭᱮ ᱱᱟᱦᱟᱜ?
ᱦᱳᱭ ᱾
ᱚᱱᱟ ᱚᱱᱠᱟ ᱜᱮᱞᱮ ᱟᱞᱮ ᱫᱚ ᱞᱮ ᱢᱟᱱᱟᱣ ᱱᱚᱛᱮ ᱫᱚ ᱱᱟᱜ ᱾
ᱧᱚᱸ
ᱟᱯᱮᱥᱮᱱ ᱫᱚ ᱚᱠᱟ ᱞᱮᱠᱟ ᱛᱟᱦᱚᱞᱮ?
ᱜᱚᱝᱠᱮ ᱟᱞᱮ ᱥᱮᱜ ᱦᱚᱸ ᱚᱱᱠᱟ ᱜᱮ ᱢᱟᱱᱟᱣ ᱫᱚ ᱢᱟᱱᱟᱣ ᱦᱩᱭᱩᱜ ᱛᱟᱦᱮᱸᱱᱟ ᱾ ᱜᱩᱨ ᱥᱤᱫᱩ ᱠᱟᱹᱱᱩᱣᱟᱜ ᱢᱩᱴᱷᱟᱹᱱ ᱨᱮ ᱮ ᱵᱟᱦᱟ ᱢᱟᱞᱟ ᱟᱨᱟᱣ ᱠᱟᱛᱮᱜ ᱾ ᱫᱷᱩᱯ ᱫᱷᱚᱨᱟᱣ ᱠᱟᱛᱮ ᱜᱮ ᱚᱱᱠᱟ ᱞᱮ ᱢᱟᱱᱟᱣᱟ ᱾ ᱠᱚ ᱥᱮᱫ ᱦᱚᱸ ᱚᱱᱠᱟ ᱫᱚ ᱯᱨᱳᱜᱨᱟᱢ ᱠᱚᱫᱚ ᱵᱟᱝ ᱦᱩᱭᱩᱜ ᱛᱟᱦᱮᱸᱱᱟ ᱾ ᱚᱱᱟ ᱠᱚᱜᱮ ᱢᱟᱱᱟᱣ ᱜᱮ ᱦᱩᱭᱩᱜᱼᱟ ᱟᱨ ᱜᱚᱢᱠᱮ ᱞᱤᱧ ᱞᱟᱹᱭᱮᱫ ᱛᱟᱦᱮᱱᱟ ᱾ ᱢᱟᱱᱮ ᱥᱤᱫᱩ ᱠᱟᱹᱱᱦᱩ ᱥᱮ ᱛᱤᱨᱤᱥᱟ ᱡᱩᱱ ᱪᱮᱫ ᱠᱷᱟᱹᱛᱤᱨ ᱵᱚᱱ ᱢᱟᱱᱟᱣᱟ ᱱᱚᱣᱟ ᱡᱩᱫᱤ ᱠᱟᱹᱴᱤᱡ ᱱᱟᱥᱮᱱᱟᱜ ᱵᱮᱱ ᱞᱟᱹᱭ ᱠᱮᱭᱟ ᱱᱟᱯᱟᱭ ᱠᱚᱜ ᱠᱮᱭᱟ ᱾
ᱦᱩᱸ ᱚᱱᱟ ᱫᱚ ᱦᱟᱜ ᱱᱚᱝᱠᱟ ᱞᱟᱹᱭ ᱜᱟᱱᱚᱜᱼᱟ ᱡᱮ ᱡᱮ ᱟᱵᱚ ᱥᱤᱫᱩ ᱠᱟᱹᱱᱩᱣᱟᱜ ᱟᱹᱭᱩᱨ ᱛᱮ ᱡᱟᱦᱟᱸ ᱦᱩᱭ ᱞᱮᱱᱟ ᱾ ᱤᱝᱨᱮᱡᱽ ᱥᱟᱞᱟᱜ ᱞᱟᱹᱲᱦᱟᱹᱭ ᱞᱮᱫᱼᱟ ᱠᱤᱱ ᱡᱮ ᱦᱟᱥᱟ ᱡᱩᱢᱤ ᱠᱷᱟᱹᱛᱤᱨ ᱦᱟᱜ ᱡᱮ ᱟᱹᱰᱤ ᱠᱤᱪᱷᱩ ᱛᱚ ᱾ ᱩᱱ ᱡᱚᱠᱷᱚᱱ ᱫᱚ ᱤᱝᱨᱮᱡᱽ ᱥᱟᱥᱚᱱ ᱛᱟᱦᱮᱸ ᱠᱟᱱᱟ ᱛᱚ ᱟᱫᱚ ᱩᱱ ᱚᱠᱛᱚ ᱛᱚ ᱟᱵᱚ ᱢᱟᱱᱮ ᱩᱱᱠᱩ ᱡᱟᱦᱟᱸᱭ ᱡᱚᱢᱤᱫᱟᱨ ᱠᱚᱠᱚ ᱛᱟᱦᱮᱸ ᱠᱟᱱᱟ ᱾ ᱛᱚ ᱟᱫᱚ ᱟᱵᱚ ᱛᱤᱨᱞᱟᱹ ᱠᱚ ᱦᱚᱯᱚᱱ ᱠᱚ ᱥᱟᱶ ᱫᱚ ᱟᱹᱰᱤ ᱵᱟᱹᱲᱤᱡ ᱱᱟᱦᱟᱪᱟᱨ ᱠᱚᱠᱚ ᱠᱚᱨᱟᱣ ᱵᱟᱲᱟᱭᱮᱫ ᱛᱟᱦᱮᱸᱫ ᱾
ᱦᱳᱭ
ᱟᱫᱚ ᱩᱱ ᱚᱠᱛᱚ ᱱᱩᱠᱤᱱ ᱥᱤᱫᱩ ᱠᱟᱹᱱᱩ ᱟᱨᱦᱚᱸ ᱟᱨᱚ ᱵᱤᱨ ᱠᱚᱠᱚ ᱛᱟᱦᱮᱸ ᱠᱟᱱᱟ ᱟᱹᱰᱤ ᱜᱟᱱ ᱜᱮ ᱟᱫᱚ ᱩᱱᱠᱩᱣᱟᱜ ᱾ ᱫᱩ ᱫᱮᱞᱟᱛᱮ ᱟᱫᱚ ᱟᱹᱰᱤ ᱢᱟᱨᱟᱝ ᱢᱟᱱᱮ ᱞᱟᱹᱲᱦᱟᱹᱭ ᱠᱚ ᱦᱚᱦᱚ ᱞᱮᱫᱮᱫᱼᱟ ᱾
ᱦᱳᱭ
ᱱᱚᱜᱼᱚᱭ ᱡᱮ ᱟᱴᱷᱨᱚᱥᱚ ᱯᱚᱧᱪᱟᱱᱱᱚ ᱥᱟᱞ ᱨᱮᱱᱟᱜ ᱛᱤᱨᱤᱥᱮ ᱡᱩᱱ ᱨᱮ ᱩᱱ ᱚᱠᱛᱚᱜ ᱜᱮ ᱥᱤᱫᱩ ᱠᱟᱹᱱᱩᱣᱟᱜ ᱢᱟᱱᱮ ᱩᱱ ᱚᱠᱛᱚ ᱜᱮ ᱢᱟᱱᱮ ᱠᱤᱱ ᱾ ᱜᱚᱯᱚᱡ ᱞᱮᱱᱟᱠᱚ ᱟᱹᱰᱤᱜᱟᱱ ᱢᱟᱹᱱᱢᱤ ᱞᱟᱠᱷ ᱞᱟᱠᱷ ᱾ ᱟᱵᱚᱣᱟᱜ ᱥᱟᱱᱛᱟᱲ ᱢᱟᱹᱱᱢᱤ ᱠᱚᱦᱚᱸ ᱠᱚ ᱜᱚᱡ ᱞᱮᱱ ᱛᱟᱦᱮᱸᱫ᱾
ᱦᱳᱭ
ᱚᱱᱟ ᱦᱩᱫᱤᱥ ᱠᱟᱛᱮᱜ ᱜᱮ ᱟᱵᱚ ᱫᱚ ᱱᱚᱜᱚᱭ ᱛᱤᱨᱤᱥᱮ ᱡᱩᱱᱵᱚᱱ ᱢᱟᱱᱮ ᱵᱚᱪᱷᱚᱨ ᱠᱮ ᱵᱚᱪᱷᱚᱨ ᱜᱮᱦᱟᱜ ᱵᱚᱱ ᱢᱟᱱᱟᱣ ᱟᱹᱜᱩ ᱠᱟᱜᱼᱟ ᱟᱫᱚ᱾ ᱟᱨ ᱱᱤᱛᱚᱜ ᱦᱚᱸᱵᱚᱱ ᱢᱟᱱᱟᱣᱭᱮᱫ ᱜᱮᱭᱟ, ᱱᱚᱣᱟ ᱛᱤᱨᱤᱥᱮ ᱡᱩᱱ ᱡᱟᱦᱟᱸ ᱦᱩᱞ ᱢᱟᱦᱟ ᱵᱚᱱ ᱢᱮᱛᱟᱜ ᱠᱟᱱᱟ᱾
ᱦᱳᱭ ᱜᱚᱝᱠᱮ ᱟᱫᱚ ᱟᱹᱞᱤᱧ ᱠᱟᱹ ᱴᱤᱡ ᱞᱤᱧ ᱞᱟᱹᱭ ᱞᱮᱜᱮ ᱢᱟᱱᱮ ᱥᱤᱫᱩ ᱠᱟᱹᱱᱦᱩ ᱪᱮᱫ ᱞᱟᱹᱜᱤᱫ ᱵᱚᱱ ᱢᱟᱱᱟᱣ ᱛᱟᱦᱮᱱᱟ,
ᱦᱮᱸ ᱦᱮᱸ᱾
ᱮ ᱡᱟᱦᱟᱸᱞᱮᱠᱟ ᱟᱵᱮᱱ ᱵᱮᱱ ᱞᱟᱹᱭ ᱠᱮᱫ ᱟᱴᱷᱮᱨᱚᱥᱚ ᱯᱚᱧᱪᱟᱱᱱᱚ ᱥᱟᱞ ᱨᱮ ᱱᱚᱣᱟ ᱛᱤᱨᱤᱥᱟ ᱡᱩᱱ ᱟᱴᱷᱮᱨᱚᱥᱚ ᱯᱚᱧᱪᱟᱱᱱᱚ ᱥᱟᱞ ᱨᱮᱱᱟᱜ ᱛᱤᱨᱤᱥᱟ ᱡᱩᱱ ᱢᱟᱦᱤᱛ ᱦᱮᱞᱳᱜ ᱩᱸ ᱩᱸ ᱥᱤᱫᱩ ᱠᱟᱱᱩ ᱪᱟᱸᱫᱽ ᱵᱷᱳᱭᱨᱳᱵ ᱥᱟᱶᱛᱮ ᱟᱨᱦᱚᱸ ᱟᱭᱢᱟ ᱦᱚᱲ ᱠᱩᱠᱩ ᱞᱟᱹᱲ ᱦᱟᱹᱭ ᱞᱮᱫᱟ ᱟᱵᱚᱣᱟᱜ ᱫᱤᱥᱚᱢ ᱯᱷᱩᱨᱜᱟᱹᱞ ᱞᱟᱹᱜᱤᱫ ᱛᱮ, ᱥᱮ ᱟᱵᱚᱣᱟᱜ ᱟᱵᱚᱣᱟᱜ ᱡᱟᱦᱟᱸ ᱱᱚᱣᱟ ᱚᱛ ᱦᱟᱥᱟ, ᱚᱲᱟᱜ ᱫᱩᱣᱟᱹᱨ, ᱡᱟᱹᱛᱤ ᱫᱷᱚᱨᱚᱢ, ᱱᱚᱣᱟ ᱠᱚ ᱨᱩᱠᱷᱭᱤᱭᱟᱹ ᱞᱟᱹᱜᱤᱫ ᱛᱮ ᱩᱱ ᱡᱚᱠᱷᱟᱱ ᱩᱱᱠᱩ ᱠᱚ ᱞᱟᱹᱲᱦᱟᱹᱭ ᱞᱮᱫᱟ᱾ ᱞᱟᱹᱲᱦᱟᱹᱭ ᱨᱮᱱᱟᱜ ᱠᱟᱨᱚᱱ ᱫᱚ ᱦᱩᱭᱩᱜ ᱠᱟᱱᱟ ᱱᱚᱝᱠᱟ ᱢᱟᱱᱮ ᱟᱹᱰᱤ ᱥᱮᱫᱟᱭ ᱥᱮ ᱯᱟᱹᱦᱤᱞ ᱧᱚᱜ ᱨᱮᱫᱚ ᱢᱟᱱᱮ ᱟᱵᱚ ᱵᱷᱟᱨᱚᱛ ᱫᱤᱥᱚᱢ ᱨᱮ ᱤᱝᱨᱮᱡ ᱠᱚ ᱛᱟᱦᱮᱸ ᱠᱟᱱᱟ, ᱢᱟᱱᱮ ᱤᱝᱨᱮᱡᱟᱜ ᱜᱮ ᱥᱟᱥᱚᱱ ᱪᱟᱞᱟᱜ ᱠᱟᱱ ᱛᱟᱦᱮᱱᱟ᱾ ᱥᱮ ᱤᱝᱨᱮᱡᱽ ᱠᱚᱜᱮ ᱡᱟᱦᱟᱸ ᱠᱚ ᱢᱮᱛᱟ ᱵᱚᱱ ᱠᱟᱱ ᱛᱟᱦᱮᱱᱟ ᱚᱱᱟᱜᱮ ᱠᱟᱹᱢᱤ ᱦᱩᱭᱩᱜ ᱠᱟᱱ ᱛᱟᱵᱳ ᱛᱟᱦᱮᱱᱟ᱾ ᱩᱱ ᱡᱚᱠᱷᱟᱪ ᱟᱫᱚ ᱟᱵᱩ ᱛᱮ ᱟᱵᱚᱣᱟᱜ ᱫᱟᱲᱮ ᱠᱷᱚᱨᱚᱪ ᱠᱟᱛᱮᱫ ᱵᱤᱨ ᱵᱩᱨᱩ ᱢᱟᱜ ᱥᱟᱯᱷᱟ ᱠᱟᱛᱮᱫ ᱠᱷᱮᱛ ᱵᱟᱹᱫᱽ ᱵᱮᱱᱟᱣ ᱠᱟᱛᱮᱫ, ᱟᱵᱚ ᱚᱱᱟ ᱠᱷᱮᱛ ᱵᱟᱹᱫᱽ ᱨᱮ ᱟᱠᱩ ᱠᱚ ᱨᱮᱡ ᱮᱫᱽ ᱵᱚᱱ ᱛᱟᱦᱮᱱᱟ ᱤᱝᱨᱮᱡᱽ ᱠᱚ᱾ ᱟᱨ ᱨᱮᱡ ᱠᱟᱛᱮᱫ ᱠᱩ ᱠᱚ ᱢᱮᱱᱮᱫ ᱛᱟᱦᱮᱱᱟ ᱟᱞᱮ ᱞᱟᱹᱜᱤᱫ ᱜᱮ ᱪᱟᱥ ᱯᱮ ᱩᱱᱡᱚᱠᱷᱟᱡ ᱫᱚ ᱦᱩᱲᱩ ᱪᱟᱣᱞᱮ ᱫᱚ ᱩᱱᱟᱹᱜ ᱫᱚ ᱪᱟᱥ ᱫᱚ ᱵᱟᱝ ᱦᱩᱭᱩᱜ ᱠᱟᱱ ᱛᱟᱦᱮᱱᱟ ᱩᱱ ᱡᱚᱠᱷᱟᱡ ᱫᱚ ᱱᱤᱞ ᱠᱚ ᱪᱟᱥᱮᱫ ᱛᱟᱦᱮᱱᱟ ᱱᱤᱞ ᱟᱫᱚ ᱚᱱᱟ ᱪᱟᱥ ᱠᱚᱫᱚ ᱮ ᱤᱝᱨᱮᱡᱽ ᱠᱚᱜᱮ ᱠᱚ ᱪᱟᱥ ᱪᱚᱭᱮᱫ ᱠᱚ ᱛᱟᱦᱮᱸᱱᱟ ᱟᱨ ᱪᱟᱥ ᱠᱟ ᱛᱮ ᱡᱟᱦᱟᱸ ᱛᱤᱱᱟᱹᱜ ᱦᱳᱭᱩᱜ ᱵᱟᱝ ᱦᱩᱭᱩᱜ ᱟᱨ ᱠᱷᱟᱡᱽᱱᱟ ᱠᱚ ᱠᱷᱚᱠᱚᱭ ᱠᱟᱱ ᱛᱟᱦᱮᱱᱟ᱾ ᱟᱨ ᱠᱷᱟᱡᱱᱟ ᱡᱩᱫᱤ ᱵᱟᱢ ᱮᱢ ᱫᱟᱲᱮᱭᱟᱜ-ᱟ, ᱛᱟᱦᱚᱞᱮ ᱚᱱᱟ ᱵᱚᱫᱚᱞ ᱛᱮ ᱚᱲᱟᱜ ᱠᱚᱨᱮᱱ ᱡᱟᱦᱟᱸ ᱛᱤᱱᱟᱹᱜ ᱰᱟᱝᱨᱤ ᱠᱟᱰᱟ ᱢᱮᱨᱚᱢ ᱵᱷᱤᱰᱤ ᱠᱚ ᱛᱟᱦᱮᱱᱟ, ᱡᱟᱦᱟᱸ ᱠᱚ ᱴᱟᱠᱟ ᱯᱚᱭᱥᱟ ᱠᱚ ᱛᱟᱦᱮᱱ ᱛᱟᱵᱚᱱᱟ ᱱᱚᱣᱟ ᱠᱚᱠᱚ ᱤᱫᱤᱭᱮᱫ ᱛᱟᱦᱮᱱᱟ᱾ ᱥᱟᱶᱛᱮ ᱡᱚᱫᱤ ᱚᱲᱟᱜ ᱠᱚᱨᱮ ᱚᱱᱠᱟ ᱫᱤᱫᱤ ᱛᱟᱠᱚ ᱥᱮ ᱫᱟᱹᱭ ᱛᱟᱠᱚ, ᱠᱩ ᱛᱟᱦᱮᱱ ᱛᱟᱵᱚᱱᱟ ᱱᱩᱠᱩ ᱥᱟᱶ ᱦᱚᱸ ᱟᱹᱰᱤ ᱵᱟᱹᱲᱤᱡ ᱵᱮᱵᱚᱦᱟᱨᱮᱫ ᱛᱟᱦᱮᱱᱟᱠᱚ ᱟᱹᱰᱤ ᱵᱟᱹᱲᱤᱡ ᱱᱟᱦᱟᱪᱟᱨ ᱪᱟᱞᱟᱜ ᱠᱟᱱ ᱛᱟᱦᱮᱱᱟ ᱩᱱ ᱡᱚ ᱠᱷᱟᱱ ᱱᱚᱝᱠᱟ ᱦᱟᱞᱚᱛ ᱦᱩᱭ ᱞᱮᱱᱟ ᱟᱵᱚ ᱥᱟᱱᱛᱟᱲ ᱠᱩᱴᱷᱮᱱ ᱢᱟᱱᱮ ᱛᱟᱦᱮᱱ ᱡᱤᱣᱮᱫ ᱛᱟᱦᱮᱱ ᱟᱨ ᱵᱟᱝ ᱛᱟᱦᱮᱱ ᱥᱚᱢᱟᱱ ᱢᱮᱱᱫᱚ ᱢᱮᱸ ᱥᱟᱢᱟᱝ ᱨᱮ ᱟᱹᱰᱤ ᱵᱟᱹᱲᱤᱡ ᱵᱟᱹᱲᱤᱡ ᱠᱟᱹᱢᱤ ᱠᱚ ᱦᱩᱭᱩᱜ ᱠᱟᱱ ᱛᱟᱦᱮᱱᱟ, ᱚᱱᱟ ᱠᱷᱟᱹᱛᱤᱨ ᱩᱱ ᱡᱚᱠᱷᱟᱡ ᱥᱤᱫᱩ ᱠᱟᱱᱩ ᱪᱟᱸᱫᱽ ᱵᱷᱳᱭᱨᱳᱯ ᱥᱟᱶᱛᱮ ᱟᱨᱦᱚᱸ ᱟᱭᱢᱟ ᱦᱩᱞᱜᱟᱹᱨᱭᱟᱹ ᱠᱚ ᱱᱚᱣᱟ ᱠᱚ ᱧᱮᱞ ᱠᱟᱛᱮ ᱩᱱᱠᱩᱣᱟᱜ ᱢᱚᱱᱮ ᱛᱷᱤᱨ ᱵᱟᱝ ᱛᱟᱦᱮᱸ ᱞᱮᱱᱟ ᱥᱮ ᱩᱱᱠᱩᱣᱟᱜ ᱢᱚ ᱩᱱᱠᱩᱣᱟᱜ ᱦᱚᱲᱢᱚ ᱨᱮᱱᱟᱜ ᱢᱟᱭᱟᱢ ᱦᱮᱰᱮᱡ ᱨᱟᱠᱟᱵ ᱞᱮᱱᱟ ᱢᱮᱱ ᱞᱮᱫᱟ ᱠᱚ ᱡᱩᱫᱤ ᱜᱚᱡᱚᱜ ᱨᱮᱦᱚᱸ ᱵᱚᱱ ᱡᱟᱦᱟᱱ ᱨᱮᱦᱚᱸ ᱵᱚᱱ ᱩᱢ ᱱᱩᱱᱟᱹᱜ ᱱᱩᱱᱟᱹᱜ ᱠᱚᱥᱴᱚ ᱠᱟᱛᱮᱜ ᱡᱤᱭᱚᱱ ᱠᱷᱟᱸᱰᱟᱣ ᱫᱚ ᱵᱟᱝ ᱩᱪᱤᱛ᱾ ᱚᱱᱟ ᱠᱷᱟᱹᱛᱤᱨ ᱜᱮ ᱩᱱ ᱡᱚᱠᱷᱟᱪ ᱥᱤᱫᱩ ᱠᱟᱹᱱᱩ ᱜᱮ ᱩᱱᱠᱤᱱ ᱚᱱᱟ ᱞᱟᱹᱲᱦᱟᱹᱭ ᱨᱮᱱ ᱢᱩᱞ ᱟᱹᱭᱩᱨᱤᱭᱟᱹ ᱞᱮᱠᱟᱛᱮᱠᱤᱱ ᱛᱟᱦᱮᱸ ᱠᱟᱱᱟ᱾ ᱩᱱᱠᱤᱱ ᱜᱮ ᱥᱟᱨᱡᱚᱢ ᱜᱤᱨᱟᱹ ᱯᱟᱥᱱᱟᱣ ᱠᱟᱛᱮᱫ ᱟᱛᱳ ᱠᱮ ᱟᱛᱳ ᱦᱚᱲᱠᱤᱱ ᱵᱩᱡᱷᱟᱹᱣ ᱞᱮᱫ ᱠᱚᱣᱟ ᱡᱮ ᱢᱮᱱᱛᱮ ᱟᱵᱚ ᱫᱚ ᱟᱫᱚ ᱱᱚᱝᱠᱟ ᱠᱟᱛᱮᱫ ᱫᱚ ᱵᱟᱝ ᱛᱟᱦᱮᱸ ᱜᱟᱱᱚᱜ-ᱟ ᱟᱵᱩ ᱫᱚ ᱞᱟᱹᱲᱦᱟᱹᱭ ᱦᱩᱭᱩᱜ ᱛᱟᱵᱚᱱᱟ ᱤᱝᱨᱮᱡᱽ ᱵᱤᱨᱩᱫ᱾ ᱨᱮ ᱩᱱ ᱡᱚᱠᱷᱟᱡ ᱟᱫᱚ ᱟᱴᱷᱨᱚᱥᱚ ᱯᱚᱱᱪᱟᱱᱱᱚ ᱥᱟᱞ ᱨᱮᱱᱟᱜ ᱛᱤᱨᱤᱥᱟ ᱡᱩᱱ ᱞᱮᱠᱟᱱ ᱫᱤᱱ ᱨᱮᱜᱮ ᱚᱱᱟ ᱞᱟᱹᱲᱦᱟᱹᱭ ᱫᱚᱠᱩ ᱮᱛᱚᱦᱚᱵ ᱞᱮᱫᱟ᱾ ᱟᱨ ᱞᱟᱹᱲᱦᱟᱹᱭ ᱮᱛᱚᱦᱚᱵ ᱞᱮᱱᱟ ᱩᱱ ᱡᱚᱠᱷᱟᱡ ᱢᱟ ᱟᱵᱚ ᱠᱚᱣᱟᱜ ᱢᱟ ᱩᱱᱟᱹᱜ ᱦᱟᱹᱛᱭᱟᱹᱨ ᱠᱚᱦᱚᱸ ᱵᱟᱝ ᱛᱟᱦᱮᱸ ᱠᱟᱱᱟ᱾ ᱟᱵᱚᱣᱟᱜ ᱦᱟᱹᱛᱭᱟᱹᱨ ᱠᱚᱢᱟ ᱚᱱᱟ ᱠᱚᱜᱮ ᱴᱮᱸᱜᱚᱪ ᱠᱟᱹᱯᱤ ᱟᱜ-ᱥᱟᱨ ᱠᱷᱮᱪᱟ ᱮᱢᱟᱱ ᱛᱮᱱᱟᱜ
ᱟᱨ ᱤᱝᱨᱮᱡᱽ ᱥᱟᱦᱮᱵᱽ ᱠᱚᱣᱟᱜ ᱫᱚ ᱩᱱᱠᱩᱣᱟᱜ ᱫᱚ ᱜᱩᱞᱤ ᱯᱤᱥᱛᱚᱞ ᱠᱟᱢᱟᱱ ᱮᱢᱟᱱ ᱠᱚᱣᱟᱜ᱾ ᱩᱱᱠᱩᱣᱟᱜ ᱫᱚ ᱢᱟᱱᱮ ᱟᱹᱰᱤ ᱥᱟᱺᱜᱤᱧ ᱠᱷᱚᱡ ᱜᱮ ᱟᱵᱚ ᱠᱚ ᱵᱟᱡᱟᱣ ᱫᱟᱲᱮᱭᱟᱵᱚᱱ ᱠᱟᱱ ᱛᱟᱦᱮᱱᱟ ᱟᱨ ᱟᱵᱚ ᱥᱟᱱᱛᱟᱲ ᱠᱚᱣᱟᱜ ᱫᱚ ᱚᱱᱠᱟ ᱫᱚ ᱵᱟᱝ ᱛᱟᱦᱮᱸ ᱠᱟᱱᱟ ᱚᱱᱟ ᱠᱷᱟᱹᱛᱤᱨ ᱟᱹᱰᱤᱜᱟᱱ ᱥᱟᱱᱛᱟᱲ ᱜᱮ ᱩᱱ ᱡᱚᱠᱷᱮᱡᱽ ᱠᱚ ᱜᱚᱡᱽ ᱚᱪᱚ ᱞᱮᱱᱟ ᱤᱝᱨᱮᱡᱽ ᱴᱷᱮᱱ᱾ ᱮᱱᱛᱮ ᱨᱮᱦᱚᱸ ᱥᱤᱫᱩ ᱠᱟᱹᱱᱩ ᱪᱟᱸᱫᱽ ᱵᱷᱳᱭᱨᱳᱯ ᱱᱩᱠᱩ ᱢᱚᱱᱮ ᱠᱮᱴᱮᱡ ᱠᱟᱛᱮᱜ ᱠᱚ ᱢᱮᱱ ᱞᱮᱫᱟ ᱡᱤᱣᱤ ᱪᱟᱞᱟᱜ ᱠᱷᱟᱱ ᱡᱤᱣᱤ ᱪᱟᱞᱟᱜ ᱮᱱᱛᱮ ᱨᱮᱦᱚᱸ ᱞᱟᱹᱭᱦᱟᱹᱭ ᱠᱟᱛᱮᱫ ᱜᱮᱵᱚᱱ ᱛᱟᱦᱮᱱᱟ᱾ ᱚᱱᱟ ᱠᱷᱟᱹᱛᱤᱨ ᱩᱱᱠᱩ ᱩᱱᱟᱹᱜ ᱦᱟᱨᱠᱮᱛ ᱥᱟᱥᱮᱛ ᱠᱟᱛᱮᱫ ᱠᱚ ᱞᱟᱹᱲᱦᱟᱹᱭ ᱞᱮᱫ ᱠᱷᱟᱹᱛᱤᱨ ᱟᱵᱚ ᱱᱤᱛᱚᱜ ᱱᱚᱜ-ᱚᱭ ᱥᱟᱫᱷᱤᱱ ᱠᱟᱛᱮᱜ ᱢᱮᱱᱟᱜ ᱵᱚᱱᱟ ᱥᱮ ᱱᱤᱛᱚᱜ ᱫᱚ ᱚᱱᱠᱟ ᱤᱝᱨᱮᱡᱽ ᱜᱚᱵᱚᱞ ᱨᱮᱫᱚ ᱵᱟᱹᱱᱩᱜ ᱵᱚᱱᱟ ᱥᱮ ᱡᱩᱢᱤᱫᱟᱨᱟᱜ ᱜᱚᱵᱚᱞ ᱨᱮᱦᱚᱸ ᱵᱟᱹᱱᱩᱜ ᱵᱚᱱᱟ ᱠᱷᱟᱡᱽᱱᱟ ᱮᱢ ᱠᱚᱦᱚᱸ ᱵᱟᱝ ᱦᱩᱭᱩᱜ ᱠᱟᱱᱟ᱾ ᱟᱨ ᱚᱱᱟ ᱩᱭᱦᱟᱹᱨ ᱛᱮᱜᱮ ᱟᱵᱚ ᱫᱚ ᱥᱤᱫᱩ ᱠᱟᱹᱱᱩ ᱩᱸ ᱪᱟᱸᱫᱽ ᱵᱷᱳᱭᱨᱚᱵ ᱟᱨ ᱩᱱᱠᱩ ᱩᱭᱦᱟᱹᱨ ᱛᱮ ᱱᱚᱣᱟ ᱥᱤᱫᱩ ᱥᱤᱫᱩ ᱠᱟᱹᱱᱩ ᱫᱚᱵᱚᱱ ᱢᱟᱱᱟᱣ ᱛᱟᱦᱮᱱᱟ᱾ ᱛᱤᱨᱤᱥᱟ ᱡᱩᱱ ᱦᱤᱞᱳᱜ᱾
ᱟᱫᱚ ᱜᱚᱝᱠᱮ ᱞᱤᱧ ᱞᱟᱹᱭ ᱮᱫᱟ ᱱᱚᱜ-ᱚᱭ ᱡᱮ ᱟᱭᱢᱟ ᱴᱚᱴᱷᱟ ᱠᱚᱨᱮ ᱱᱚᱝᱠᱟ ᱧᱮᱞᱚᱜᱼᱟ᱾ ᱡᱮ ᱥᱤᱫᱩ ᱠᱟᱱᱩ ᱞᱮᱠᱟᱱ ᱫᱤᱱᱨᱮ ᱚᱱᱟ ᱯᱨᱳᱜᱨᱟᱢ ᱥᱮ ᱯᱟᱛᱟ ᱱᱤᱭᱟᱹ ᱠᱚᱠᱚ ᱦᱩᱭ ᱦᱚᱪᱚᱭᱟ ᱱᱚᱣᱟ ᱫᱚ ᱟᱵᱮᱱ ᱪᱮᱫ ᱵᱮᱱ ᱞᱟᱹᱭᱟ? ᱱᱤᱭᱟᱹ ᱦᱩᱭᱪᱚ ᱫᱚ ᱡᱚᱛᱷᱟᱛ ᱥᱮ ᱵᱟᱝ ᱡᱚᱛᱷᱟᱛ ᱱᱤᱭᱟᱹ ᱠᱚ ᱤᱫᱤ ᱠᱟᱛᱮᱜ ᱠᱟᱹᱴᱤᱡ ᱵᱮᱱ ᱞᱟᱹᱭ ᱞᱮᱠᱷᱟᱡ ᱱᱟᱯᱟᱭ ᱠᱚᱜ ᱠᱮᱭᱟ᱾
ᱱᱤᱭᱟᱹ ᱚᱠᱛᱚ ᱢᱟ ᱱᱟᱦᱟᱜ ᱢᱟᱱᱮ ᱚᱠᱟᱞᱮᱠᱟ ᱜᱚᱴᱟ ᱫᱤᱥᱚᱢ ᱜᱮ ᱧᱮᱞᱚᱜ ᱠᱟᱱᱟ ᱮᱴᱟᱜ ᱮᱴᱟᱜ ᱴᱷᱟᱶ ᱠᱚᱨᱮ ᱦᱚᱸ ᱯᱳᱜᱨᱟᱢ ᱠᱚ ᱠᱚᱨᱟᱣ ᱮᱫᱟᱠᱚ ᱦᱮᱸ
ᱦᱳᱭ
ᱛᱚ ᱤᱧᱟᱹᱜ ᱢᱟᱱᱮ ᱞᱟᱹᱭ ᱛᱮᱫᱚ ᱦᱟᱸᱜ ᱚᱱᱟ ᱠᱚᱫᱚ ᱵᱟᱹᱲᱤᱡ ᱜᱮ ᱦᱩᱭᱩᱜ ᱠᱟᱱᱟ᱾
ᱦᱳᱭ
ᱪᱮᱫᱟᱜ ᱥᱮ ᱱᱚᱣᱟ ᱢᱟᱱᱮ ᱟᱹᱰᱤ ᱫᱩᱠ ᱫᱤᱱᱮ ᱫᱩᱠ ᱵᱮᱲᱟᱨᱮ ᱡᱮ ᱩᱱᱟᱹᱜ ᱢᱟᱹᱱᱢᱤ ᱠᱚ ᱜᱚᱡ ᱜᱚᱯᱚᱡ ᱞᱮᱱᱟ ᱛᱚ᱾ ᱟᱫᱚ ᱚᱱᱟ ᱫᱤᱱ ᱨᱮᱫᱚ ᱨᱟᱹᱥᱠᱟᱹ ᱫᱤᱱ ᱫᱚ ᱵᱟᱝ ᱠᱟᱱ ᱛᱟᱵᱚᱱᱟ ᱦᱟᱸᱜ ᱥᱮ
ᱦᱳᱭ
ᱚᱱᱟᱜᱮ ᱵᱟᱝ ᱠᱚᱨᱟᱣ ᱜᱮ ᱢᱟᱱᱮ ᱱᱟᱯᱟᱭᱚᱜᱼᱟ ᱚᱱᱟ ᱫᱚ᱾
ᱦᱳᱭ
ᱟᱨ ᱧᱮᱞᱚᱜᱚᱜ ᱠᱟᱱᱟ ᱮᱴᱟᱜ ᱮᱴᱟᱜ ᱢᱟᱱᱮ ᱟᱹᱛᱩ ᱠᱚᱨᱮ ᱦᱚᱸ ᱛᱟᱦᱮᱱ ᱫᱷᱟᱹᱨᱤᱡ ᱦᱚᱸ ᱢᱟᱱᱮ ᱦᱤᱡᱩᱜ ᱠᱟᱱ ᱱᱚᱜᱼᱚᱭ ᱡᱮ ᱜᱟᱯᱟ ᱢᱮᱭᱟᱝ ᱡᱟᱦᱟᱸ ᱦᱤᱡᱩᱜ ᱠᱟᱱᱟ ᱛᱤᱨᱤᱥᱮ ᱡᱩᱱ ᱟᱵᱚ ᱩᱱ ᱚᱠᱛᱚ ᱨᱮᱦᱚᱸ ᱧᱮᱞᱚᱜ ᱠᱟᱱᱟ᱾ ᱠᱟᱱᱟ ᱡᱮ ᱮᱴᱟᱜ ᱮᱴᱟᱜ ᱟᱛᱳ ᱨᱮᱦᱚᱸ ᱯᱨᱳᱜᱨᱟᱢ ᱠᱚ ᱠᱚᱨᱟᱣ ᱥᱟᱯᱲᱟᱣ ᱟᱠᱟᱫᱟ᱾
ᱚ
ᱚᱱᱟᱜᱮ ᱞᱟᱹᱭ ᱜᱮ ᱱᱟᱯᱟᱭᱚᱜᱼᱟ
ᱦᱳᱭ
ᱜᱚᱝᱠᱮ ᱟᱵᱮᱱ ᱡᱟᱦᱟᱸ ᱠᱟᱛᱷᱟ ᱵᱮᱱ ᱞᱟᱹᱭ ᱠᱮᱫᱟ, ᱟᱹᱰᱤ ᱡᱚᱛᱷᱟᱛ ᱜᱮᱵᱮᱱ ᱞᱟᱹᱭ ᱟᱠᱟᱫᱟ, ᱡᱮ ᱢᱮᱱᱛᱮ ᱥᱤᱫᱩ ᱠᱟᱹᱱᱦᱩ ᱢᱟᱱᱮ ᱥᱤᱫᱩ ᱠᱟᱹᱱᱩ ᱥᱮ ᱛᱤᱨᱤᱥᱟ ᱡᱩᱱ ᱞᱮᱠᱟᱱ ᱫᱤᱱ ᱨᱮᱫᱚ ᱯᱨᱳᱜᱨᱟᱢ ᱥᱮ ᱡᱟᱦᱟᱱ ᱯᱟᱛᱟ ᱠᱚᱨ ᱫᱚ ᱱᱟᱯᱟᱭ ᱫᱚ ᱵᱟᱝ ᱠᱟᱱᱟ ᱟᱹᱰᱤ ᱵᱟᱹᱲᱤᱡ ᱠᱟᱱᱟ ᱟᱨ ᱱᱤᱭᱟᱹ ᱠᱚ ᱠᱚᱨᱟᱣ ᱦᱚᱪᱚᱭᱮᱫᱟ ᱦᱚᱭᱛᱚ ᱩᱱᱠᱩ ᱫᱚ ᱵᱟᱝ ᱠᱚ ᱵᱟᱲᱟᱭ ᱟᱠᱟᱫᱟ, ᱡᱮ ᱢᱮᱱᱛᱮ ᱮ ᱥᱤᱫᱩ ᱠᱟᱱᱦᱩ ᱮᱱᱦᱤᱞᱳᱜ ᱫᱤᱱ ᱩᱱᱟᱹᱜ ᱱᱟᱯᱟᱭ ᱞᱮᱠᱟ ᱟᱨ ᱦᱚᱭᱛᱚ ᱠᱚ ᱵᱟᱲᱟᱭ ᱟᱠᱟᱫ ᱨᱮᱦᱚᱸᱛ ᱛᱟᱦᱚᱞᱮ ᱵᱟᱲᱟᱭ ᱠᱟᱛᱮᱜ ᱵᱷᱩᱞ ᱠᱚ ᱠᱟᱹᱢᱤᱭᱮᱫᱟ ᱠᱤᱱᱛᱩ ᱟᱵᱮᱱ ᱡᱟᱦᱟᱸ ᱞᱮᱠᱟ ᱵᱮᱱ ᱞᱟᱹᱭ ᱠᱮᱫ ᱱᱚᱣᱟ ᱫᱚ ᱵᱟᱝ ᱱᱟᱯᱟᱭᱟ ᱟᱹᱞᱤᱧ ᱦᱚᱸ ᱚᱱᱟ ᱜᱮᱞᱤᱧ ᱢᱮᱱᱟ᱾ ᱡᱮ ᱥᱤᱫᱩ ᱠᱟᱱᱦᱩ ᱡᱮ ᱦᱤᱞᱳᱜ ᱠᱤᱱ ᱞᱟᱹᱲᱦᱟᱹᱭ ᱞᱮᱫᱟ ᱛᱤᱨᱤᱥᱟ ᱡᱩᱱ ᱦᱤᱞᱳᱜ᱾ ᱩᱱ ᱦᱤᱞᱳ ᱩᱱᱟᱹᱜ ᱥᱟᱱᱛᱟᱲ ᱠᱚ ᱜᱚᱡ ᱞᱮᱱᱟ ᱟᱵᱚᱣᱟᱜ ᱫᱤᱥᱚᱢ ᱨᱩᱠᱷᱤᱭᱟᱹ ᱞᱟᱹᱜᱤᱫ ᱥᱮ ᱟᱵᱚ ᱫᱤᱥᱚᱢ ᱵᱟᱧᱪᱟᱣ ᱞᱟᱹᱜᱤᱫ᱾ ᱟᱵᱚᱣᱟᱜ ᱚᱛ ᱦᱟᱥᱟ ᱵᱟᱱᱪᱟᱣ ᱵᱟᱱᱪᱟᱣ ᱞᱟᱹᱜᱤᱫ ᱛᱚ ᱮᱱᱦᱤᱞᱳᱜ ᱞᱮᱠᱟᱱ ᱫᱤᱱᱨᱮ ᱟᱵᱚ ᱫᱚ ᱡᱟᱦᱟᱱ ᱯᱨᱳᱜᱨᱟᱢ ᱠᱚᱨᱟᱣ ᱠᱟᱛᱮᱜ ᱥᱮ ᱡᱟᱦᱟᱱᱟᱜ ᱚᱱᱠᱟᱱ ᱯᱟᱛᱟ ᱠᱚᱨᱟᱣ ᱠᱟᱛᱮᱜ ᱮᱱᱮᱡ ᱠᱟᱛᱮᱜ ᱨᱟᱹᱥᱠᱟᱹ ᱫᱚ ᱫᱤᱱ ᱫᱚ ᱵᱟᱝ ᱠᱟᱱ ᱛᱟᱵᱚᱱᱟ᱾ ᱩᱱ ᱦᱤᱞᱳᱜ ᱞᱮᱠᱟᱱ ᱫᱤᱱ ᱨᱮᱫᱚ ᱟᱹᱞᱤᱧ ᱫᱚᱞᱤᱧ ᱢᱮᱱᱟ, ᱡᱮᱢᱚᱱ ᱡᱟᱦᱟᱸ ᱠᱚ ᱟᱵᱚ ᱱᱤᱛ ᱱᱤᱛ ᱫᱷᱟᱹᱵᱤᱡ ᱛᱮ ᱵᱟᱵᱚᱱ ᱧᱟᱢ ᱟᱠᱟᱫᱟ ᱟᱵᱚᱣᱟᱜ ᱡᱟᱦᱟᱸ ᱚᱫᱷᱤᱠᱟᱨ ᱠᱟᱱᱟ ᱚᱱᱟ ᱟᱵᱚ ᱟᱵᱚ ᱵᱟᱵᱚᱱ ᱧᱟᱢ ᱠᱟᱫᱟ ᱚᱱᱟ ᱚᱫᱷᱤᱠᱟᱨ ᱵᱤᱨᱩᱫᱽ ᱨᱮ ᱟᱵᱚ ᱵᱚᱱ ᱨᱚᱲ ᱞᱮᱠᱷᱟᱱ ᱱᱟᱯᱟᱭᱚᱜᱼᱟ᱾ ᱡᱮᱢᱚᱱ ᱟ.. ᱟᱭᱢᱟ ᱜᱟᱱ ᱡᱤᱱᱤᱥ ᱜᱮ ᱢᱮᱱᱟᱜ ᱟᱠᱟᱫᱟ ᱟᱵᱚ ᱟᱵᱚᱣᱟᱜ ᱡᱟᱦᱟᱸ ᱚᱫᱷᱤᱠᱟᱨ ᱠᱟᱱ... ᱛᱟᱵᱚᱱᱟ, ᱚᱱᱟ ᱠᱚ ᱵᱟᱵᱚᱱ ᱧᱟᱢ ᱟᱠᱟᱫᱟ᱾ ᱡᱮᱞᱮᱠᱟ ᱟᱹᱰᱤ ᱞᱟᱦᱟ ᱧᱚᱜ ᱨᱮᱜᱮ ᱡᱮᱢᱚᱱ ᱚᱞ ᱪᱤᱠᱤ ᱞᱤᱯᱤ ᱯᱤ ᱥᱮ ᱚᱞᱪᱤᱠᱤ ᱱᱤᱭᱟᱹ ᱵᱷᱟᱥᱟᱛᱮ ᱯᱟᱲᱦᱟᱣ ᱵᱟᱝ ᱦᱩᱭᱩᱜ ᱠᱟᱱ ᱛᱟᱦᱮᱸᱱᱟ᱾ ᱚᱱᱟ ᱟᱵᱚ ᱵᱚᱱ ᱨᱚᱲ ᱠᱮᱫ ᱛᱮ ᱱᱮᱛᱟᱨ ᱫᱚ ᱳᱭ ᱯᱨᱟᱭ ᱥᱠᱩᱞ ᱠᱚᱞᱮᱡᱽ ᱠᱚᱨᱮ ᱜᱮ ᱦᱩᱭᱩᱜ ᱠᱟᱱ ᱜᱮᱭᱟ᱾ ᱚᱱᱠᱟ ᱜᱮ ᱟᱨᱦᱚᱸ ᱡᱟᱦᱟᱸ ᱛᱤᱱᱟᱹᱜ ᱟᱵᱚᱣᱟᱜ ᱥᱚᱢᱟᱡᱽ ᱨᱮᱱᱟᱜ, ᱥᱮ ᱟᱵᱚᱣᱟᱜ ᱡᱟᱦᱟᱸ ᱛᱤᱱᱟᱹᱜ ᱦᱚᱠ ᱟᱹᱭᱫᱟᱹᱨ ᱠᱚ ᱢᱮᱱᱟᱜ ᱟᱠᱟᱫᱟ ᱦᱟᱛᱟᱣ ᱨᱮᱱᱟᱜ ᱚᱱᱟ ᱠᱚ ᱩᱱ ᱦᱤᱞᱳᱜ ᱞᱮᱠᱟᱱ ᱫᱤᱱᱨᱮ ᱡᱩᱫᱤ ᱚᱱᱟ ᱠᱚ ᱤᱫᱤ ᱠᱟᱛᱮᱜ ᱥᱚᱨᱠᱟᱨ ᱴᱷᱮᱜ ᱡᱩᱫᱤ ᱱᱤᱭᱟᱹ ᱠᱩ ᱤᱫᱤ ᱠᱟᱛᱷᱮᱜ ᱟᱵᱚ ᱵᱚᱱ ᱢᱤᱫᱴᱟᱝ ᱡᱟᱸᱜᱮ ᱫᱟᱨᱟᱢ ᱵᱚᱱ ᱫᱚᱦᱚᱭᱟ ᱛᱚ ᱟᱹᱰᱤ ᱱᱟᱯᱟᱭ᱾ ᱠᱚᱜᱼᱟ ᱪᱮᱫᱟᱜ ᱥᱮ ᱩᱱᱞᱮᱠᱟᱱ ᱮᱱᱦᱤᱞᱳᱜ ᱞᱮᱠᱟᱱ ᱫᱤᱱ ᱨᱮᱫᱚ ᱟᱵᱚ ᱫᱤᱥᱚᱢ ᱯᱷᱩᱨᱜᱟᱹᱞ ᱱᱤᱭᱟᱹ ᱠᱚ ᱞᱟᱹᱲᱦᱟᱹᱭ ᱞᱮᱫᱟ᱾ ᱛᱚ ᱱᱤᱛᱚᱜ ᱫᱤᱥᱚᱢ ᱯᱷᱩᱨᱜᱟᱹᱞ ᱠᱮᱛᱮᱜ ᱡᱟᱦᱟᱸ ᱫᱚᱨᱠᱟᱨ ᱛᱟᱵᱚᱱ ᱟᱵᱚ ᱦᱚᱸ ᱚᱱᱟ ᱞᱟᱹᱜᱤᱫ ᱵᱚᱱ ᱞᱟᱹᱲᱦᱟᱹᱭᱟ᱾ ᱠᱚ ᱵᱟᱨᱮᱛᱮ ᱟᱵᱮᱱ ᱡᱟᱦᱟᱱᱟᱜ ᱵᱟᱨᱼᱯᱮ ᱠᱟᱛᱷᱟ ᱞᱟᱹᱭ ᱵᱮᱱ ᱱᱚᱝᱠᱟ ᱠᱚᱨᱟᱣ ᱞᱮᱠᱷᱟᱡ ᱛᱤᱱᱟᱹᱜ ᱴᱟ ᱡᱚᱛᱷᱟᱛᱚᱜᱼᱟ?
ᱦᱮᱸ, ᱠᱚᱨᱟᱣ ᱞᱮᱱᱠᱷᱟᱱ ᱫᱚ ᱱᱟᱯᱟᱭ ᱫᱚ ᱱᱟᱯᱟᱭᱚᱜᱼᱟ ᱡᱮ ᱟᱵᱚᱣᱟᱜ ᱡᱟᱦᱟᱸ ᱚᱫᱷᱤᱠᱟᱨ ᱢᱮᱱᱟᱜ ᱛᱟᱵᱚᱱᱟ ᱚᱱᱟ ᱧᱟᱢ ᱨᱮᱱᱟᱜ ᱫᱚ ᱥᱟᱱᱟᱢ ᱢᱟᱹᱱᱢᱤ ᱜᱮᱵᱚᱱ ᱪᱤᱱᱛᱟᱹᱭ ᱢᱟ ᱵᱟᱝ ᱟᱵᱚ ᱪᱤᱠᱟᱹᱜ ᱠᱟᱱᱟ ᱵᱚᱱ ᱡᱩᱢᱤᱫ ᱵᱟᱹᱱᱩᱜ ᱵᱚᱱᱟ ᱡᱩᱢᱤᱫ ᱛᱟᱦᱮᱸ ᱫᱚᱨᱠᱟᱨ ᱡᱩᱢᱤᱫ ᱠᱟᱛᱮᱜ ᱠᱩᱨ ᱡᱟᱦᱟᱱᱟᱜ ᱡᱤᱱᱤᱥ ᱮᱢ ᱠᱚᱨᱟᱣ ᱞᱮᱱᱠᱷᱟᱱ ᱢᱟᱱᱮ ᱡᱟᱦᱟᱸᱱ ᱡᱤᱱᱤᱥ ᱵᱟᱝ ᱜᱟᱱᱚᱜ ᱠᱟᱱᱟ ᱚᱱᱟ ᱡᱤᱱᱤᱥ ᱦᱚᱸ ᱜᱟᱱ ᱠᱟᱛᱮ ᱫᱮᱠᱷᱟᱣ ᱜᱟᱱᱚᱜ᱾
ᱦᱳᱭ᱾ ᱦᱳᱭ ᱜᱚᱝᱠᱮ ᱟᱹᱰᱤ ᱡᱚᱛᱷᱟᱛ ᱜᱮᱵᱮᱱ ᱞᱟᱹᱭ ᱠᱮᱜᱼᱟ᱾ ᱟᱨ ᱠᱟᱛᱷᱟ ᱴᱷᱤᱠ ᱵᱮᱱ ᱞᱟᱹᱭ ᱠᱮ ᱡᱮ ᱢᱤᱴᱮᱱ ᱡᱩᱤ ᱫᱚᱨᱠᱟᱨ ᱠᱟᱛᱷᱟ ᱨᱮᱜᱮ ᱠᱚ ᱞᱟᱹᱭ ᱠᱟᱫ ᱞᱮ ᱡᱩᱢᱤᱫ ᱜᱮ ᱫᱟᱲᱮ, ᱟᱵᱚ ᱡᱩᱫᱤ ᱡᱩᱢᱤᱫ ᱵᱟᱵᱚᱱ ᱛᱟᱦᱮᱱᱟ ᱛᱟᱦᱚᱞᱮ ᱟᱵᱚᱣᱟᱜ ᱫᱟᱲᱮ ᱵᱟᱝ ᱛᱟᱦᱮᱱᱟ᱾
ᱦᱩᱸ
ᱟᱵᱚ ᱡᱩᱫᱤ ᱡᱩᱢᱤᱫ ᱵᱚᱱ ᱛᱦᱮᱱᱟ ᱛᱚ ᱡᱟᱦᱟᱸᱭ ᱜᱮ ᱟᱵᱩ ᱟᱵᱩ ᱡᱟᱜ-ᱡᱟᱦᱟᱸᱞᱮᱠᱟ ᱢᱟᱲᱟᱝ ᱨᱮ ᱜᱩᱱᱤ ᱵᱷᱟᱵᱮ ᱛᱟ ᱡᱮ ᱢᱮᱱᱛᱮ ᱱᱤᱭᱟᱹ ᱛᱤᱱᱟᱹᱜ ᱴᱟ ᱡᱚᱛᱷᱟᱛᱚᱜᱼᱟ ᱥᱮ ᱛᱤᱱᱟᱹᱜ ᱴᱟ ᱵᱟᱹᱲᱤᱡᱚᱜᱼᱟ᱾
ᱦᱩᱸ᱾
ᱦᱮᱞᱳ ᱜᱚᱢᱠᱮ᱾
ᱦᱮᱸ᱾